ᱦᱮᱞᱳ ᱦᱮᱸ ᱡᱚᱦᱟᱨᱼᱼ ᱦᱳᱭ ᱥᱟᱹᱜᱩᱱ ᱥᱮᱛᱟᱜ
ᱦᱩᱸ ᱟᱨ ᱪᱮᱫ ᱠᱚᱢ ᱪᱤᱠᱟᱹ ᱵᱟᱲᱟᱭᱮᱫᱟ ᱛᱟᱦᱚᱞᱮ
ᱪᱤᱠᱟ ᱵᱟᱝ ᱦᱚᱸᱜᱼᱚᱭ ᱜᱮᱛᱚ ᱠᱷᱟᱹᱱᱤᱠ ᱠᱷᱚᱱ ᱢᱟᱲᱟᱝ ᱜᱮ ᱫᱟᱹᱛᱟᱹᱱᱤ ᱦᱩᱭᱱᱟ?
ᱚ
ᱟᱫᱚ ᱱᱚᱜ ᱚᱸᱭ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱟᱨ ᱡᱚᱢ ᱵᱟᱲᱟ ᱠᱚᱫᱚ ᱦᱩᱭᱱᱟ ᱥᱮ ᱵᱟᱝ ᱱᱟᱥᱛᱟ ᱠᱚ᱾
ᱱᱟᱥᱛᱟ ᱠᱚᱫᱚ ᱡᱚᱢ ᱵᱟᱲᱟ ᱵᱟᱝ ᱦᱩᱭᱩᱜ ᱜᱮᱭᱟ ᱮᱠᱟᱞᱛᱮ ᱫᱟᱠᱟ ᱡᱚᱢ ᱦᱩᱭᱩᱜᱼᱟ᱾
ᱟᱪᱪᱷᱟ ᱛᱟᱦᱚᱞᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱦᱩ?
ᱮᱠᱷᱚᱱ ᱜᱟᱯᱟ ᱫᱚ ᱠᱟᱹᱢᱤ ᱫᱚ ᱵᱟᱹᱱᱩᱜᱼᱟ ᱚᱱᱠᱟ ᱞᱮᱠᱟ ᱫᱚ᱾ ᱚᱲᱟᱜ ᱠᱚᱨᱮ ᱢᱮᱨᱚᱢ ᱠᱚᱜᱮ ᱜᱩᱯᱤ ᱵᱟᱲᱟᱭ ᱦᱩᱭᱩᱜ ᱠᱟᱱᱟ᱾
ᱚ ᱚᱱᱟ ᱦᱚᱸ ᱠᱟᱹᱢᱤ ᱠᱟᱱ ᱜᱮᱭᱟ ᱩᱱᱠᱩ ᱦᱚᱸᱛᱚ ᱧᱮᱞ ᱠᱚ ᱦᱩᱭᱩᱜᱼᱟ ᱵᱟᱝ ᱥᱮ
ᱦᱮᱸ ᱦᱮᱸ ᱚᱸ ᱟᱵᱮᱱ ᱫᱚᱵᱮᱱ ᱫᱟ. ᱛᱟᱹᱱᱤᱭᱮᱱᱟ?
ᱦᱮᱸ ᱫᱟᱹᱛᱟᱹᱱᱤ ᱠᱚ ᱦᱩᱭ ᱠᱟᱱᱟ᱾
ᱟᱨ ᱡᱚᱢᱠᱳ
ᱦᱮᱸ ᱡᱚᱢ ᱠᱚᱦᱚᱸ ᱦᱩᱭ ᱮᱱᱟ ᱠᱟᱹᱴᱤᱡ
ᱚ ᱥᱮᱛᱟᱜ ᱵᱮᱲᱟ ᱚᱝᱠᱟ ᱫᱟᱹᱛᱟᱹᱱᱤ ᱯᱚᱨᱮ ᱫᱚ ᱪᱮᱫ ᱠᱚᱯᱮ ᱡᱚᱢ ᱜᱮᱭᱟ᱾ ᱠᱷᱟᱹᱡᱟᱹᱲᱤ ᱨᱩᱴᱤ
ᱠᱷᱟᱹᱡᱟᱹᱲᱤ ᱜᱮ ᱡᱚᱢ ᱦᱩᱭᱩᱜᱼᱟ ᱱᱮᱛᱟᱨ ᱫᱚ ᱫᱚᱢᱮ ᱩᱫᱽᱜᱟᱹᱨ ᱠᱟᱱᱟ, ᱨᱩ ᱵᱟ ᱜᱮᱭᱟ ᱥᱮ
ᱨᱚᱲ ᱠᱟᱹᱴᱤᱡ ᱵᱟᱭ ᱟᱡᱚᱢ ᱞᱮᱱ ᱛᱟᱦᱮᱸ ᱩᱫᱽᱜᱟᱹᱨ ᱠᱟᱱᱟ᱾
ᱩᱫᱽᱜᱟᱹᱨ ᱠᱟᱱᱟ ᱥᱮ ᱫᱚᱢᱮ ᱟᱫᱚ ᱨᱩᱴᱤ ᱥᱟᱦᱟᱱ ᱛᱮ ᱤᱥᱤᱱ ᱫᱚ ᱫᱚᱢᱮ, ᱠᱚᱥᱴᱚ ᱦᱩᱭᱩᱜ ᱜᱮᱭᱟ ᱥᱮ ᱩᱫᱽᱜᱟᱹᱨ ᱫᱤᱱ ᱫᱚ᱾ ᱟᱫᱚ ᱨᱩᱴᱤ ᱠᱚᱫᱚ ᱵᱟᱝ ᱡᱚᱢ ᱦᱩᱭᱩᱜ ᱜᱮᱭᱟ ᱥᱮᱛᱟᱜ ᱵᱮᱲᱟ ᱫᱚ, ᱠᱷᱟᱹᱡᱟᱹᱲᱤ ᱜᱮ ᱡᱚᱢ ᱦᱩᱭᱩᱜ ᱜᱮᱭᱟ᱾
ᱚᱪᱴ ᱟᱞᱮ ᱫᱚ ᱠᱷᱟᱹᱡᱟᱹᱲᱤ ᱫᱚ ᱵᱟᱞᱮ ᱡᱚᱢ ᱜᱮᱭᱟ, ᱟᱞᱮ ᱫᱚ ᱨᱩᱴᱤ ᱜᱮᱞᱮ ᱡᱚᱢ ᱜᱮᱭᱟ᱾
ᱚᱻ᱾
ᱤᱧ ᱫᱚ ᱵᱟᱹᱧ ᱡᱚᱢ ᱜᱮᱭᱟ ᱚᱲᱟᱜ ᱨᱮᱱ ᱠᱚ ᱡᱚᱢᱟ᱾
ᱤᱧᱫᱚ ᱮᱠᱟᱞᱛᱮ ᱫᱟᱠᱟᱧ ᱡᱚᱢᱟ ᱨᱩᱴᱤ ᱠᱚ ᱵᱟᱹᱧ ᱡᱚᱢ ᱜᱮᱭᱟ᱾
ᱟᱪᱪᱷᱟ᱾
ᱛᱟᱦᱞᱮ ᱚᱲᱟᱜ ᱨᱮᱫᱚ ᱢᱟᱱᱮ ᱮ ᱪᱤᱞᱮ ᱠᱚᱯᱮ ᱟᱹᱥᱩᱞ ᱠᱟᱜ ᱠᱚᱣᱟ ᱪᱤᱞᱮ ᱪᱤᱞᱮ ᱡᱤᱵ ᱠᱚᱯᱮ ᱟᱹᱥᱩᱞ ᱠᱟᱜ ᱠᱚᱣᱟ?
ᱟᱞᱮ ᱚᱲᱟᱜ ᱨᱮᱫᱚ ᱡᱚᱛᱚ ᱜᱮ ᱦᱮᱱᱟᱜ ᱠᱚᱣᱟ ᱰᱟᱹᱝᱨᱤ ᱦᱮᱱᱟᱜ ᱠᱚᱣᱟ ᱰᱟᱹᱝᱨᱤ, ᱜᱟᱹᱭ, ᱢᱮᱨᱚᱢ, ᱵᱷᱮᱲᱤ ᱯᱟᱭᱨᱟ ᱠᱚ, ᱥᱤᱢ ᱠᱚ, ᱜᱮᱰᱮ ᱠᱚ,
ᱦᱸ᱾
ᱟᱨ ᱟᱯᱮ ᱚᱲᱟᱜ ᱨᱮᱫᱚ ᱪᱤᱞᱤ ᱠᱚ ᱦᱮᱱᱟᱜ ᱠᱚᱣᱟ?
ᱢᱟᱱᱮ ᱯᱮᱨᱟᱭ ᱟᱯᱮᱫᱚ ᱢᱟᱱᱮ ᱡᱷᱚᱛᱚ ᱞᱮᱠᱟᱱ ᱡᱤᱱᱤᱥ ᱠᱚᱜᱮᱯᱮ ᱟᱹᱥᱩᱞ ᱠᱟᱜ ᱠᱚᱣᱟ᱾
ᱦᱮᱸ ᱵᱟᱢ ᱟᱹᱥᱩᱞ ᱞᱮᱠᱚ ᱠᱷᱟᱱ ᱚᱲᱟᱜ ᱞᱮᱠᱟ ᱦᱚᱸ ᱵᱟᱢ ᱵᱩᱡᱚᱜᱚᱜᱼᱟ᱾ ᱩᱝᱠᱩ ᱵᱟᱠᱚ ᱛᱟᱦᱮᱸ ᱞᱮᱝᱠᱷᱟᱱ᱾
ᱦᱮᱸ ᱟᱞᱮᱫᱚ ᱱᱮᱛᱳᱜ ᱞᱮᱠᱟ ᱫᱚ ᱮᱠᱷᱚᱱ ᱢᱮᱨᱚᱢ ᱜᱮ ᱢᱮᱱᱟᱜ ᱠᱚᱣᱟ᱾ ᱰᱟᱝᱨᱤ ᱠᱤᱱ ᱛᱮᱦᱮᱸ ᱠᱟᱱᱟ ᱵᱟᱨᱭᱟ ᱟᱫᱚ ᱟᱫᱚ ᱰᱟᱹᱝᱨᱤ ᱦᱚᱸ ᱟᱫᱚ ᱚᱲᱟᱜ ᱨᱮ ᱚᱝᱠᱟ ᱵᱟᱞᱮ ᱛᱮᱦᱮᱱ ᱛᱮ ᱟᱫᱚ ᱚᱠᱚᱭ ᱥᱤᱭᱳᱜ ᱟᱭ ᱟᱫᱚ ᱚᱱᱟ ᱠᱷᱟᱹᱛᱤᱨ ᱛᱮ ᱵᱟᱵᱟᱭ ᱟᱠᱷᱨᱤᱧ ᱠᱟᱜ ᱠᱤᱱᱟ ᱰᱟᱹᱝᱨᱤ ᱫᱚ᱾
ᱚ ᱟᱫᱚ ᱛᱟᱦᱚᱞᱮ ᱪᱟᱥ ᱵᱟᱥ ᱠᱚᱫᱚ ᱱᱚᱣᱟ ᱴᱨᱟᱠᱴᱟᱨ ᱛᱮᱜᱮ ᱨᱟᱠᱟᱵ ᱦᱩᱭᱩᱜ ᱜᱮᱭᱟ ᱛᱟᱦᱚᱞᱮ?
ᱦᱮᱸ ᱪᱟᱥ ᱵᱟᱥ ᱫᱚ ᱚᱱᱮ ᱴᱮᱠᱱᱳ ᱤᱭᱟᱹ ᱪᱮᱜ ᱠᱚ ᱞᱟᱹᱭᱟ ᱦᱮᱸ ᱚᱱᱮ ᱦᱮᱡ ᱟᱠᱟᱱ ᱫᱚ, ᱜᱟᱹᱰᱤ ᱠᱚ ᱦᱮᱡ ᱟᱠᱟᱱ ᱫᱚ ᱚᱱᱟ ᱜᱟᱹᱰᱤ ᱠᱚᱛᱮᱜᱮ᱾ ᱦᱮᱸ ᱥᱤᱭᱳᱜ ᱦᱳᱭᱳᱜᱼᱟ᱾
ᱚᱸ
ᱟᱨ ᱵᱟᱵᱟ ᱦᱚᱸ ᱢᱟᱱᱮ ᱵᱟᱭ ᱥᱳᱢᱚᱭᱚᱜ ᱜᱮᱭᱟᱭ ᱛᱚ᱾
ᱦᱮᱸ ᱛᱟᱦᱚᱞᱮ ᱪᱟᱨᱟ ᱠᱚᱯᱮ ᱜᱤᱰᱤ ᱠᱤᱫᱟ ᱥᱮ ᱵᱟᱝ ᱤᱭᱟᱹ ᱛᱩᱞᱟ ᱦᱚᱸ ᱦᱳᱨᱳ ᱠᱚ?
ᱦᱮᱸ ᱛᱚᱞᱟ ᱠᱚ ᱵᱟᱹᱭᱦᱟᱹᱲ ᱨᱮᱭᱟᱜ ᱫᱚᱞᱮ ᱜᱤᱰᱤᱣ ᱠᱟᱫᱟ ᱚᱱᱟ ᱜᱷᱩᱴ ᱜᱷᱩᱴᱩ ᱨᱮᱱᱟᱜ ᱜᱷᱩᱪᱩᱜ, ᱜᱷᱩᱴᱩ ᱨᱮᱱᱟᱜ ᱛᱮ ᱵᱟᱠᱤ ᱢᱮᱱᱟᱜᱼᱟ ᱵᱟᱭ ᱫᱟᱜ ᱠᱟᱫᱟᱭ ᱥᱮ᱾ ᱠᱟᱛᱷᱟᱭ ᱟᱫᱚ ᱵᱟᱝ ᱡᱩᱛᱩᱜ ᱠᱟᱱᱟ
ᱟᱪᱪᱷᱟ ᱛᱟᱦᱟᱞᱮ ᱪᱮᱜ ᱦᱩᱲᱩ ᱠᱚᱯᱮ ᱨᱚᱦᱚᱭ ᱜᱤᱭᱟᱯᱮ ᱫᱚ ᱚᱱᱛᱮ
ᱚᱱᱮ ᱵᱤᱵᱤ ᱤᱞᱮᱵᱷᱮᱱ ᱞᱚᱞᱟᱴ ᱥᱚᱨᱱᱚ
ᱦᱩᱸ
ᱟᱨ ᱟᱯᱮᱫᱚ ᱛᱚᱞᱟ ᱠᱚᱯᱮ ᱜᱤᱰᱤ ᱵᱟᱲᱟ ᱠᱮᱫᱟ?
ᱦᱮᱸ ᱜᱤᱨᱤ ᱵᱟᱲᱟ ᱦᱳᱭ ᱠᱟᱱ ᱜᱮᱭᱟ ᱦᱚᱜᱼᱚᱭ᱾
ᱦᱚᱸ ᱢᱟᱱᱮ ᱜᱷᱩᱴᱩ ᱨᱤᱭᱟᱜ ᱦᱚᱸ, ᱟᱨ ᱤᱭᱟᱹ ᱵᱟᱹᱭᱦᱟᱹᱲ ᱨᱮᱭᱟᱜ ᱵᱟᱱᱟᱨ ᱜᱮ?
ᱟᱞᱮᱥ ᱟᱞᱮᱭᱟᱜ ᱫᱚ ᱠᱷᱮᱛ ᱫᱚ ᱩᱱᱟᱹᱜ ᱜᱷᱩᱴᱩ ᱨᱮᱫᱚ ᱵᱟᱹᱱᱩᱜ ᱛᱟᱞᱮᱭᱟ᱾ ᱡᱷᱚᱛᱚ ᱜᱮ ᱤᱭᱟᱹ ᱵᱟᱹᱭᱦᱟᱹᱲ ᱜᱮ
ᱦᱚᱭ ᱡᱚᱛᱚᱜᱮ ᱵᱟᱹᱭᱦᱟᱹᱲ ᱨᱮᱜᱮ ᱵᱟᱝ?
ᱦᱮᱸ ᱢᱮᱜᱴᱟᱝ ᱦᱮᱱᱟᱜ ᱚᱱᱟ ᱫᱚ ᱛᱤᱱᱟᱹᱜ ᱯᱳᱱ ᱜᱟᱱᱰᱟ ᱜᱟᱱ ᱪᱟᱨᱟ ᱞᱟᱜᱟᱜᱼᱟ᱾ ᱛᱟᱦᱟᱞᱮ ᱚᱱᱟ ᱫᱚ ᱵᱟᱹᱦᱩ ᱛᱟᱠᱚ ᱞᱮ ᱢᱮᱱ ᱠᱟᱜ ᱠᱚᱣᱟ᱾ ᱩᱱᱠᱩ ᱴᱷᱮᱱ ᱜᱮᱞᱮ ᱦᱟᱛᱟᱣᱟ᱾
ᱚᱸᱻ᱾ ᱟᱞᱮ ᱫᱚ ᱞᱟᱦᱟ ᱠᱷᱚᱱᱟᱜ ᱜᱮ ᱚᱲᱟᱜ ᱨᱮᱫᱚ ᱮᱸ ᱰᱟᱝᱨᱤ ᱠᱚᱫᱚ ᱠᱚ ᱛᱟᱦᱮᱸ ᱠᱟᱱᱟ ᱟᱫᱚ ᱢᱮᱱᱠᱷᱟᱱ ᱟᱞᱮᱭᱟᱜ ᱜᱷᱟᱨᱚᱸᱡᱽ ᱨᱮᱭᱟᱜ ᱟ ᱡᱤᱭᱚᱱ ᱫᱚ ᱢᱟᱱᱮ ᱵᱟᱵᱟᱭ ᱞᱟᱹᱭᱟᱭ ᱡᱮ ᱩᱱ ᱥᱩᱢᱚᱭ ᱰᱟᱝᱨᱤ ᱠᱚ ᱛᱟᱦᱮᱸ ᱠᱟᱱᱟ ᱜᱟᱹᱭ ᱦᱚᱸ ᱫᱚᱢᱮ ᱠᱚ ᱛᱟᱦᱮᱸ ᱠᱟᱱ ᱛᱟᱞᱮᱭᱟ ᱟᱨ ᱠᱟᱰᱟ ᱠᱚ ᱛᱟᱦᱮᱸ ᱠᱟᱰᱟᱠᱤᱱ ᱛᱟᱦᱮᱸ ᱠᱟᱱᱟ ᱟᱫᱚ ᱩᱱ ᱥᱚᱢᱚᱭ ᱟᱞᱮ ᱡᱮᱢᱚᱱ ᱚᱞᱚᱜ ᱡᱤᱭᱚᱱ ᱥᱮᱴᱮᱨᱮᱱ ᱛᱟᱞᱮᱭᱟ ᱥᱮ
ᱦᱮᱸ
ᱩᱱᱥᱚᱢᱟᱹᱭ ᱵᱟᱵᱟᱭ ᱩᱭᱦᱟᱹᱨ ᱠᱮᱫᱟ ᱡᱮ ᱱᱩᱠᱩ ᱡᱩᱫᱤ ᱡᱤᱱᱤᱥ ᱠᱚ ᱛᱟᱦᱮᱱᱟ ᱛᱟᱦᱞᱮ ᱠᱷᱟᱡ ᱫᱚ ᱡᱚᱠᱷᱚᱡ ᱜᱤ ᱟᱫᱚ ᱵᱟᱢ ᱥᱩᱢᱚᱭᱚᱜᱼᱟ ᱛᱚᱠᱷᱚᱡ ᱜᱮ ᱟᱫᱚ ᱜᱤᱫᱽᱨᱟᱹᱢ ᱠᱳᱞᱮᱭᱟ ᱫᱩ ᱪᱟᱞᱟᱜ ᱢᱮ ᱜᱩᱯᱤ ᱪᱟᱞᱟᱜ ᱢᱮ ᱛᱟᱦᱞᱮ ᱱᱩᱠᱩᱣᱟᱜ ᱱᱩᱠᱩᱣᱟᱜ ᱯᱟᱲᱦᱟᱣ ᱵᱟᱝ ᱦᱩᱭᱩᱜᱼᱟ ᱟᱫᱚ ᱵᱟᱵᱟ ᱫᱚ ᱚᱱᱟ ᱩᱭᱦᱟᱹᱨ ᱠᱟᱛᱮᱫ ᱡᱚᱛᱚᱭ ᱟᱠᱷᱨᱤᱧ ᱪᱟᱵᱟ ᱠᱮᱜ ᱠᱚᱣᱟ
ᱚᱸ
ᱟᱫᱚ ᱚᱲᱟᱜ ᱨᱮᱫᱚ ᱦᱮᱸ, ᱟᱫᱚ ᱚᱲᱟᱜ ᱨᱮᱫᱚ ᱠᱷᱟᱹᱞᱤ ᱢᱟ ᱢᱚᱛᱚ ᱜᱮ ᱛᱟᱸᱦᱮᱱᱟ ᱚᱲᱟᱜ ᱨᱮᱭᱟᱜ ᱠᱚᱜᱮ ᱠᱟᱹᱢᱤ ᱵᱟᱲᱟᱭᱟ᱾
ᱟᱨ ᱚᱱᱠᱟ ᱡᱚᱠᱷᱚᱡ ᱦᱩᱲᱩ ᱨᱚᱦᱚᱭ ᱫᱤᱱ ᱦᱤᱡᱩᱜᱼᱟ᱾ ᱩᱱ ᱥᱚᱢᱚᱭ ᱦᱚᱲᱟᱜ, ᱦᱩᱲᱩ ᱨᱚᱦᱚᱭ ᱠᱚ ᱜᱟᱹᱪᱷᱤ ᱚᱱᱟ ᱛᱚᱞᱟ ᱛᱩᱫ ᱠᱚ, ᱦᱮᱸᱲᱦᱮᱫ ᱠᱚ ᱩᱱᱜᱮ ᱪᱟᱞᱟᱜᱼᱟ ᱢᱮᱱᱠᱷᱟᱱ ᱵᱟᱡᱟᱨ ᱠᱟᱹᱢᱤ ᱠᱚᱫᱚ ᱢᱟ ᱫᱚ ᱵᱟᱭ ᱪᱟᱞᱟᱜ ᱜᱮᱭᱟ᱾ ᱢᱟᱱᱮ ᱟᱹᱛᱩ ᱠᱚᱨᱮᱱᱟᱜ ᱡᱟᱸᱦᱟ ᱦᱚᱲᱟᱜ ᱚᱱᱟ ᱦᱩᱲᱩ ᱨᱚᱦᱚᱭ ᱥᱤᱡᱤᱱ ᱜᱮ ᱮ ᱠᱟᱹᱢᱤᱭᱟᱭ,
ᱚᱱᱟ ᱵᱟᱭᱨᱮ ᱫᱚ ᱵᱟᱝ,
ᱚᱱᱟ ᱨᱮᱸᱦᱚ ᱠᱟᱹᱢᱤ ᱨᱮᱸᱦᱚ ᱴᱷᱤᱠ ᱜᱮᱭᱟ ᱵᱟᱭᱨᱮ ᱠᱟᱹᱢᱤ ᱪᱟᱞᱟᱜ ᱫᱚ ᱱᱚᱝᱠᱟ ᱫᱚ ᱵᱟᱭ ᱵᱷᱟᱹᱜᱮᱭᱟ᱾
ᱦᱮᱸ ᱟᱫᱚ, ᱱᱚᱜ-ᱚᱭ ᱡᱮᱢᱚᱱ ᱟᱞᱮ ᱨᱮ ᱥᱠᱩᱞ ᱦᱮᱸ ᱟᱞᱮ ᱟᱞᱮ ᱡᱷᱚᱛᱚ ᱤᱥᱠᱩᱞ ᱡᱚᱠᱷᱚᱡ ᱞᱮ ᱥᱮᱴᱮᱨ ᱠᱟᱜ ᱢᱟᱱᱮ ᱩᱱ ᱥᱩᱢᱟᱹᱭ ᱟᱨᱠᱤ ᱢᱮᱨᱚᱢ ᱫᱚᱞᱮ ᱟᱹᱜᱩ ᱠᱟᱜ ᱠᱚ- ᱣᱟ ᱢᱮᱱᱫᱟ ᱢᱮᱨᱚᱢ ᱛᱮᱜ ᱵᱚᱱ ᱫᱚᱦᱚ ᱠᱚᱣᱟ ᱟᱫᱚ ᱩᱱ ᱥᱚᱢᱚᱭ ᱢᱮᱨᱚᱢ ᱞᱮ ᱫᱚᱦᱚ ᱞᱮᱜ ᱠᱚᱣᱟ ᱚᱱᱟ ᱯᱚᱨᱮ ᱵᱟᱨᱭᱟ ᱰᱟᱹᱟᱝᱨᱤᱨᱮ ᱦᱟᱛᱟᱣ ᱞᱮᱜ ᱠᱤᱱᱟᱹ ᱟᱨᱚ ᱚᱝᱠᱟ ᱫᱟᱫᱟ ᱠᱟᱹᱢᱤ ᱚᱱᱛᱮ ᱧᱟᱢ ᱠᱮᱫ ᱛᱟᱞᱮ ᱠᱷᱟᱡ ᱟᱫᱚ ᱛᱟᱦᱞᱮ ᱟᱨᱚ ᱩᱝᱠᱤᱱ ᱫᱚᱞᱮ ᱟᱠᱷᱨᱤᱧ ᱠᱟᱜ ᱠᱤᱱᱟ
ᱦᱩᱸ
ᱟᱫᱚ ᱚᱱᱟ ᱦᱚᱛᱮᱡ ᱛᱮ ᱟᱞᱮ ᱫᱚ ᱡᱤᱱᱤᱥ ᱴᱟᱜ ᱦᱩᱸ ᱟᱫᱚ ᱵᱟᱵᱟ ᱚᱱᱠᱟ ᱩᱭᱦᱟᱹᱨ ᱵᱷᱟᱵᱽᱱᱟᱮ ᱞᱮᱫ ᱛᱟᱞᱮᱛᱮ ᱱᱚᱝᱠᱟ ᱡᱷᱚᱛᱚ ᱜᱮ ᱮ ᱢᱟᱱᱮ ᱯᱟᱲᱦᱟᱜ ᱫᱚ ᱢᱟᱱᱮ ᱡᱚᱛᱚ ᱜᱮ ᱦᱟᱜ ᱢᱟᱱᱮ ᱰᱷᱮᱨ ᱦᱟᱹᱨᱤᱡ ᱜᱮᱞᱮ ᱯᱟᱲᱦᱟᱣ ᱠᱟᱜᱼᱟ᱾
ᱦᱩᱸ ᱯᱟᱲᱦᱟᱣ ᱦᱚᱸ ᱫᱚᱨᱠᱟᱨ ᱠᱟᱱ ᱜᱮᱭᱟ᱾
ᱦᱮᱸ
ᱦᱮᱸ ᱟᱫᱚ ᱯᱟᱲᱦᱟᱜ ᱫᱚ, ᱚᱲᱟᱜ ᱨᱮᱱ ᱟᱭᱳᱵᱟᱵᱟ ᱜᱮᱛᱚ ᱠᱚ ᱩᱫᱩᱜ ᱟᱵᱚᱱᱟ ᱦᱚᱨ ᱰᱟᱦᱟᱨ ᱫᱚ ᱟᱫᱚ ᱩᱱᱠᱩ ᱜᱮ ᱡᱩᱫᱤ, ᱦᱮᱸ ᱜᱤᱫᱽᱨᱟᱹ ᱠᱷᱚᱱᱟᱜ ᱡᱩᱫᱤ ᱵᱟᱭ ᱥᱩᱨᱩᱜ, ᱵᱟᱭ ᱩᱫᱩᱜ ᱤᱫᱤᱭᱟᱢᱟ ᱛᱟᱸᱦᱚᱞᱮ ᱠᱷᱟᱱ ᱫᱚ ᱪᱮᱫ ᱦᱩᱭᱩᱜᱼᱟ᱾
ᱦᱮᱸ
ᱦᱮᱸ ᱱᱤᱛᱚᱜ ᱡᱮᱢᱚᱱ ᱟᱵᱚᱣᱟᱜ ᱚᱞᱪᱤᱠᱤ ᱯᱟᱲᱦᱟᱣ ᱪᱟᱞᱟᱜ ᱠᱟᱱᱟ᱾ ᱡᱟᱸᱦᱟᱭ ᱟᱭᱳ ᱵᱟᱵᱟ ᱜᱤᱫᱽᱨᱟᱹ ᱠᱚ ᱚᱞᱪᱤᱠᱤ ᱛᱮᱠᱚ ᱯᱟᱲᱦᱟᱣ ᱚᱪᱚᱭᱮᱜ ᱠᱚᱣᱟ ᱩᱱᱠᱩ ᱫᱚ ᱴᱷᱤᱠ ᱜᱮᱭᱟ ᱡᱮᱢᱚᱱ ᱟᱫᱚᱢ ᱠᱚ ᱧᱮᱞ ᱠᱚᱢ ᱟᱛᱩ ᱠᱚᱨᱮ ᱚᱞ ᱪᱤᱠᱤ ᱪᱟᱞᱩᱜ ᱠᱟᱱᱟ ᱟᱨᱦᱚᱸ ᱵᱚᱱᱫᱚᱜ ᱠᱟᱱᱟ ᱟᱨᱦᱚᱸ ᱵᱟᱝᱞᱟᱛᱮ ᱪᱟᱞᱟᱜ ᱠᱟᱱᱟ᱾ ᱛᱟᱸᱦᱚᱞᱮ ᱚᱱᱟ ᱫᱚ ᱜᱟᱨᱡᱮᱱ ᱠᱚ ᱟᱠᱚᱨᱮᱱ ᱟᱯᱮ ᱥᱮᱫ
ᱟᱞᱮ ᱥᱮᱡ ᱡᱮᱢᱚᱱᱤ,
ᱦᱮᱸ ᱞᱟᱹᱭ ᱢᱮ,
ᱞᱟᱹᱭᱫᱟᱹᱧ ᱟᱞᱮᱥᱮᱫ ᱡᱮᱢᱚᱱ ᱚᱞ ᱪᱤᱠᱤ ᱵᱟᱹᱱᱩᱜᱼᱟ᱾ ᱟᱞᱮᱥᱮᱫ ᱫᱚ ᱱᱚᱛᱮ ᱵᱟᱝᱞᱟ ᱛᱮᱜᱮ ᱡᱚᱛᱚ ᱦᱚᱲ ᱠᱚ ᱯᱟᱲᱦᱟᱣ ᱟᱠᱟᱱᱟ᱾ ᱤᱧ ᱦᱚᱸ ᱵᱟᱝᱞᱟ ᱛᱮᱜᱮ, ᱯᱟᱲᱦᱟᱣ ᱦᱩᱭ ᱟᱠᱟᱱᱟ᱾ ᱱᱚᱛᱮ ᱫᱚ ᱟᱞᱮ ᱱᱚᱛᱮ ᱫᱚ ᱵᱟᱹᱱᱩᱜ ᱜᱮᱭᱟ ᱾ᱦᱮᱸ ᱟᱫᱚ ᱦᱟᱱᱮ ᱠᱚᱞᱮᱡᱽ ᱨᱮ ᱦᱮᱱᱟᱜᱼᱟ᱾
ᱦᱮᱸ ᱡᱟᱭᱦᱩᱠ ᱢᱟᱱᱮ ᱪᱮᱛᱟᱱ ᱨᱮ ᱟᱨᱠᱤ ᱢᱟᱱᱮ ᱯᱷᱮᱰ ᱨᱮᱫᱚ ᱵᱟᱹᱱᱩᱜ ᱪᱚᱴ ᱨᱮ ᱢᱮᱱᱟᱜ᱾
ᱯᱟᱲᱦᱟᱣ ᱦᱚᱸ ᱫᱚᱢᱮ ᱚᱥᱩᱵᱤᱫᱟ ᱦᱩᱭᱩᱜ ᱜᱮᱭᱟ᱾
ᱦᱮᱸ ᱪᱮᱛᱟᱱ ᱨᱮᱫᱚ ᱯᱟᱲᱦᱟᱣ ᱚᱥᱩᱵᱤᱫᱟ ᱜᱮᱭᱟ ᱞᱟᱛᱟᱨ ᱨᱮ ᱡᱩᱫᱤ ᱞᱟᱛᱟᱨ ᱢᱤᱫ ᱞᱟᱛᱟᱨ ᱠᱷᱚᱱ ᱡᱩᱫᱤ ᱩᱱᱤ ᱡᱩᱫᱤ ᱵᱟᱭ ᱥᱮᱸᱬᱟ ᱤᱫᱤ ᱠᱟᱜ-ᱟ᱾ ᱪᱮᱛᱟᱱ ᱨᱮ ᱚᱸᱰᱮ ᱚᱥᱩᱵᱤᱫᱟ ᱦᱩᱭᱩᱜ ᱛᱟᱭ ᱜᱮᱭᱟ ᱛᱚ ᱟᱱᱟᱴ ᱦᱩᱭᱩᱜ ᱛᱟᱭ ᱜᱮᱭᱟ᱾
ᱦᱮᱸ
ᱦᱚ
ᱴᱟᱴᱠᱟᱭ ᱧᱟᱢᱟᱭ ᱥᱮ ᱩᱱᱤ ᱯᱟᱲᱦᱟᱣ ᱫᱚ ᱫᱚᱢᱮ ᱜᱮ ᱚᱥᱩᱵᱤᱫᱟ ᱦᱩᱭᱩᱜ ᱛᱟᱭᱟ᱾
ᱦᱮᱸ
ᱟᱯᱮ ᱥᱮᱡ ᱚᱠᱟ, ᱟᱯᱮᱥᱮᱫ ᱫᱚ ᱪᱤᱠᱤ ᱤᱥᱠᱩᱞ ᱛᱤᱱᱟᱹᱜ ᱜᱟᱱ ᱦᱮᱱᱟᱜᱼᱟ᱾
ᱪᱤᱠᱤ ᱤᱥᱠᱩᱞ ᱟᱞᱮ, ᱟᱞᱮ ᱟᱹᱛᱩ ᱠᱷᱚᱱᱟᱜ ᱳᱭ, ᱮᱸ ᱢᱤᱫ ᱠᱤᱢᱤ ᱦᱮᱸ ᱠᱷᱚᱱᱟᱜ ᱱᱟᱥᱮᱭᱟᱜ ᱵᱟᱹᱲᱛᱤ ᱢᱤᱫ ᱠᱤᱢᱤ ᱠᱷᱚᱱᱟᱜ ᱦᱚᱸ ᱢᱤᱫᱴᱟᱝ᱾ ᱢᱟᱱᱮ ᱵᱟᱨ ᱠᱤᱢᱤ ᱦᱚᱸ ᱵᱟᱝ ᱦᱩᱭᱩᱜᱼᱟ᱾ ᱢᱟᱱᱮ ᱢᱤᱫ ᱠᱤᱢᱤ ᱛᱟᱨᱟ ᱟᱨᱠᱤ᱾
ᱦᱩᱸ ᱛᱟᱞᱦᱮ ᱟᱯᱮ ᱥᱮᱜ ᱨᱮᱱ ᱱᱮᱭᱚᱢ ᱠᱚ
ᱦᱮᱸ ᱦᱮᱸ ᱚᱸᱰᱮ ᱤᱥᱠᱩᱞ ᱢᱮᱱᱟᱜᱼᱟ ᱚᱸᱰᱮ ᱫᱚ ᱞᱟᱦᱟ ᱛᱮᱫᱚ ᱟᱹᱭᱠᱤᱥ ᱥᱟᱹᱨᱤᱡ ᱛᱟᱦᱮᱸ ᱠᱟᱱᱟ᱾ ᱟᱨ ᱱᱮᱛᱟᱨ ᱫᱚ ᱵᱟᱝᱢᱟ ᱟᱸᱡᱚᱢᱮᱜ ᱟᱹᱧ ᱤᱭᱟᱹ ᱣᱟᱠᱟᱜᱼᱟ ᱠᱚ᱾ ᱢᱟᱫᱽᱫᱷᱚᱢᱤᱠ ᱦᱟᱹᱨᱤᱡ ᱟᱠᱟᱫᱼᱟ ᱠᱚ ᱚᱱᱟ ᱪᱤᱠᱤᱛᱮᱭᱟᱜ ᱟᱨᱠᱤ᱾
ᱢᱟᱭᱫᱷᱚᱢᱤ ᱯᱚᱨᱮ ᱟᱨ ᱛᱟᱨᱯᱚᱨᱮ ᱤᱞᱟᱹ ᱤᱞᱮᱵᱷᱮᱱ ᱴᱩᱭᱮᱞ ᱫᱚ ᱪᱤᱠᱤ ᱛᱮᱠᱚ ᱯᱟᱲᱦᱟᱣ ᱫᱟᱲᱟᱜ ᱜᱮᱭᱟ?
ᱦᱮᱸ ᱤᱞᱤᱵᱷᱮᱱ ᱴᱩᱭᱮᱞ ᱦᱮᱸ ᱪᱤᱠᱤ ᱛᱮᱠᱚ ᱯᱟᱲᱦᱟᱜ ᱟᱫᱚ ᱮᱴᱟᱜ ᱤᱥᱠᱩᱞ ᱥᱮᱱᱚᱜ ᱦᱩᱭᱩᱜ ᱛᱟᱠᱚᱣᱟ ᱡᱮᱢᱚᱱ ᱱᱟᱜ-ᱟᱭ ᱱᱟᱱᱛᱮᱨᱮ ᱢᱮᱱᱟᱜ-ᱟ, ᱥᱩᱥᱱᱤ ᱵᱩᱨᱩ᱾ ᱥᱩᱨ ᱥᱮᱫ ᱨᱮ ᱢᱮᱱᱟᱜᱼᱟ ᱪᱟᱸᱫᱽᱲᱟ ᱢᱮᱱᱟᱜᱼᱟ᱾ ᱪᱟᱸᱫᱽᱲᱟ ᱦᱟᱭ ᱤᱥᱠᱩᱞ ᱚᱸᱰᱮ, ᱚᱸᱰᱮ ᱪᱤᱠᱤᱛᱮ ᱪᱟᱞᱟᱜ ᱠᱟᱱᱟ ᱯᱷᱟᱭᱤᱵᱽ ᱠᱷᱚᱱᱟᱜ ᱴᱩᱭᱮᱞ ᱫᱷᱟᱹᱨᱤᱡ᱾ ᱟᱨ ᱱᱚᱛᱮ ᱯᱷᱩᱞᱠᱩᱥᱢᱟᱹ ᱥᱮᱫ ᱨᱮ ᱢᱮᱱᱟᱜᱼᱟ᱾ ᱦᱮᱸ᱾
ᱞᱟᱹᱭᱟᱹᱧ ᱯᱷᱟᱭᱤᱯ ᱠᱷᱚᱱᱮ ᱯᱟᱲᱦᱟᱣ ᱞᱮᱠᱷᱟᱱ ᱩᱱᱤ ᱜᱤᱫᱽᱨᱟᱹ ᱪᱤᱠᱤ ᱛᱮᱫᱚ ᱠᱳᱱᱳ ᱚᱥᱩᱵᱤᱛᱟ ᱵᱟᱝ ᱦᱩᱭᱩᱜ? ᱯᱟᱲᱦᱟᱣ ᱪᱟᱞᱟᱣ ᱯᱩᱨᱟᱹ ᱠᱚᱞᱮᱡᱽ ᱨᱮᱦᱚᱸ᱾
ᱦᱮᱸ ᱟᱫᱚ ᱯᱟᱲᱦᱟᱣ ᱫᱚ ᱤᱱᱟᱹ ᱜᱮᱛᱚᱢ ᱯᱟᱲᱦᱟᱜᱼᱟ ᱡᱟᱦᱟᱸ᱾ ᱡᱟᱦᱟᱸ ᱤᱭᱟᱹ ᱠᱚ ᱢᱮᱱᱟᱜᱼᱟ ᱤᱛᱤᱦᱟᱥ ᱵᱳᱭ ᱥᱮ ᱱᱟᱜᱟᱢ ᱵᱳᱭ᱾ ᱵᱷᱩᱜᱳᱞ ᱵᱚᱭᱥᱚᱛᱱᱚᱜ ᱵᱳᱭ, ᱚᱱᱟ ᱠᱚ᱾ ᱫᱚ ᱫᱤᱠᱩ ᱡᱟᱦᱟᱸ ᱠᱚ ᱯᱟᱲᱦᱟᱜ ᱠᱟᱱᱟ ᱟᱵᱚ ᱚᱱᱟᱜᱮᱱᱟᱜ ᱟᱫᱚ ᱟᱵᱚ ᱫᱚ ᱟᱵᱚᱣᱟᱜ ᱛᱮᱵᱩᱱ ᱯᱟᱲᱦᱟᱣᱟ ᱩᱱᱠᱩ ᱫᱚ ᱟᱠᱚ ᱟᱠᱚᱣᱟᱜ ᱛᱮᱠᱚ ᱯᱟᱲᱟᱜ᱾ ᱢᱟᱱᱮ ᱵᱩᱡᱷᱟᱹᱣ ᱨᱮ ᱟᱞᱜᱟᱜᱼᱟ ᱟᱨᱠᱤ, ᱥᱚᱦᱚᱡᱚᱜᱼᱟ᱾
ᱚ ᱟᱪᱪᱷᱟ᱾
ᱟᱫᱚ ᱚᱱᱟᱜᱤ ᱟᱵᱚᱨᱮᱱ ᱜᱟᱨᱡᱮᱱ ᱠᱚ ᱵᱟᱠᱚ ᱵᱩᱡᱷᱟᱹᱣᱮᱫ ᱛᱟᱵᱚᱱᱟ ᱜᱤᱫᱽᱨᱟᱹ ᱠᱚ ᱵᱟᱝᱠᱚ ᱞᱟᱦᱟᱭᱮᱫ ᱠᱚᱣᱟ ᱪᱤᱠᱤ ᱢᱟᱫᱽᱫᱷᱚᱢ ᱛᱮ᱾ ᱞᱟᱹᱭᱮᱫᱼᱟ ᱠᱚ ᱪᱤ ᱦᱮᱸ ᱚᱞᱪᱤᱠᱤ ᱦᱮᱸ᱾ ᱞᱟᱹᱭᱮᱫ ᱟᱠᱚ ᱚᱞᱪᱤᱠᱤ ᱛᱮ ᱯᱟᱲᱦᱟᱣ ᱠᱟᱛᱮᱫ ᱯᱟᱪᱮᱫ, ᱪᱮᱜ ᱮ ᱦᱩᱭᱩᱜᱼᱟ᱾ ᱚᱱᱟ ᱠᱚ ᱩᱭᱦᱟᱹᱨᱮᱫᱼᱟ ᱢᱟᱱᱮ ᱩᱱᱟᱹᱜ ᱟᱹᱣᱨᱤ ᱦᱟᱨᱼᱼ ᱩᱱᱟᱹᱜ ᱟᱹᱣᱨᱤ ᱯᱟᱥᱱᱟᱜ ᱛᱟᱵᱩᱱᱟᱥᱮ ᱱᱚᱣᱟ ᱚᱞᱪᱤᱠᱤ ᱫᱚ ᱦᱮᱸᱜᱼ ᱮ ᱦᱟᱸᱜ ᱛᱚ ᱯᱟᱥᱱᱟᱜ ᱠᱟᱱᱟ ᱵᱟᱹᱭ ᱵᱟᱹᱭᱛᱮ᱾ ᱢᱟᱱᱮ, ᱦᱮᱸ ᱵᱷᱚᱨᱥᱟ ᱵᱟᱝᱠᱚ ᱵᱩᱡᱷᱟᱹᱣᱮᱜᱼᱟ᱾
ᱦᱩᱸ᱾ ᱟᱞᱮ ᱥᱮᱜ ᱡᱮᱢᱚᱱ ᱱᱚᱛᱮ ᱵᱟᱹᱱᱩᱜ ᱜᱮᱭᱟ ᱟᱞᱮᱥᱮᱫ ᱨᱮᱱ ᱡᱚᱛᱚ ᱵᱟᱝᱞᱟ ᱢᱤᱰᱤᱭᱟᱢ ᱛᱮᱠᱚ ᱯᱟᱲᱦᱟᱣ ᱟᱠᱟᱱᱟ ᱤᱧ ᱦᱚᱸ ᱵᱟᱝᱞᱟ ᱢᱤᱰᱤᱭᱟᱢ ᱛᱮᱜᱮᱧ ᱯᱟᱲᱦᱟᱣ ᱟᱠᱟᱱᱟ᱾ ᱤᱧ ᱡᱩᱫᱤ ᱦᱚᱫ ᱴᱟᱴᱠᱟ ᱜᱮ ᱡᱩᱫᱤ, ᱦᱮᱸ᱾
ᱩᱱ ᱥᱩᱢᱚᱭ ᱫᱚ ᱩᱱᱟᱹᱜ ᱵᱟᱰᱟᱭ ᱵᱟᱝ ᱛᱟᱦᱮᱸ ᱠᱟᱱ ᱛᱟᱵᱚᱱᱟ, ᱡᱮ ᱪᱤᱠᱤ ᱱᱚᱝᱠᱟ ᱟᱵᱚᱣᱟᱜ ᱛᱮ ᱯᱟᱲᱦᱟᱣ ᱪᱟᱞᱟᱜ ᱠᱟᱱᱟ ᱡᱮ ᱩᱱᱟᱹᱜ ᱩᱱᱟᱹᱜ ᱢᱟᱱᱮ ᱯᱟᱥᱱᱟᱣ ᱵᱟᱝ ᱛᱟᱦᱮᱸ ᱠᱟᱱᱟ ᱠᱤᱱᱛᱩ ᱱᱮᱛᱟᱨ ᱫᱚ ᱛᱤᱦᱤᱧ ᱜᱟᱯᱟ ᱫᱚ ᱵᱟᱹᱭ ᱵᱟᱹᱭᱛᱮ ᱜᱚᱴᱟᱜ ᱜᱮᱦᱸᱟᱜ ᱯᱟᱥᱱᱟᱣ ᱟᱠᱟᱱ ᱛᱟᱵᱚᱱᱟ ᱟᱨᱠᱤ᱾
ᱦᱩᱸ᱾ ᱚᱱᱟ ᱢᱟ ᱠᱟᱛᱷᱟ ᱠᱟᱱ ᱜᱮᱭᱟ᱾
ᱛᱟᱦᱚᱞᱮ ᱟᱨ ᱤᱭᱟᱹ ᱠᱩᱫᱩ ᱢᱟᱱᱮ ᱨᱚᱲ ᱠᱚ ᱚᱠᱟᱞᱮᱠᱟ? ᱮᱸ ᱡᱚᱠᱷᱚᱡ ᱮᱸᱻ ᱟ ᱱᱮ ᱛᱩᱯᱩᱜ ᱠᱚᱯᱮ ᱪᱟᱞᱟᱜᱼᱟ ᱚᱱᱟ ᱠᱚᱫᱚ ᱪᱮᱫ ᱠᱚᱯᱮ ᱞᱟᱹᱭ ᱜᱮᱭᱟ? ᱛᱳᱯᱳ ᱜᱮ ᱥᱮ ᱟᱨᱦᱚ ᱠᱤᱪᱷᱩ ᱰᱟᱹᱵᱽᱨᱟᱹ ᱠᱚ ᱢᱮᱱᱟᱜᱼᱟ? ᱡᱚᱵ ᱵᱮ ᱠᱚ ᱢᱮᱱᱟᱜᱼᱟ, ᱯᱟᱭᱨᱟᱜ ᱠᱚ ᱢᱮᱱᱟᱜᱼᱟ, ᱛᱩᱯᱩᱜ ᱜᱮ᱾
ᱠᱩ ᱜᱮᱞᱮ ᱢᱮᱱᱟ᱾ ᱟᱯᱮ ᱫᱚ ᱪᱮᱫ ᱯᱮ ᱢᱮᱱᱟ?
ᱚ ᱟᱞᱮ ᱫᱚ ᱵᱟᱨᱚ ᱵᱟᱨ ᱨᱚᱠᱚᱢ ᱠᱚ ᱞᱟᱹᱭ ᱜᱮᱭᱟ ᱾
ᱪᱮᱫ ᱠᱚ ᱢᱮᱱᱟ?
ᱞᱟᱹᱭᱠᱚ ᱯᱟᱭᱨᱟᱜ ᱡᱮ ᱯᱟᱭᱨᱟᱜ ᱦᱮᱸ ᱯᱟᱭᱨᱟᱜ ᱟᱨ ᱤᱭᱟᱹ ᱛᱩᱯᱩ ᱾
ᱦᱩᱸ
ᱢᱟᱱᱮ ᱚᱠᱚᱭ ᱚᱠᱟᱴᱟᱜ ᱥᱩᱵᱤᱫᱷᱟᱭ ᱵᱩᱡᱟ ᱚᱱᱟᱜᱮᱭ ᱞᱟᱹᱭ ᱠᱟᱫᱟ ᱾
ᱦᱩᱸ
ᱟᱨ ᱥᱟᱵᱽ ᱠᱟᱜ ᱟᱢ ᱤᱭᱟᱹ ᱡᱟᱦᱟᱸ ᱥᱮᱫ ᱮᱢ ᱪᱟᱞᱟᱜ ᱠᱟᱱᱟ, ᱚᱱᱟ ᱫᱚ ᱪᱮᱫ? ᱯᱮ ᱞᱟᱹᱭ ᱜᱮᱭᱟ?
ᱚᱱᱟᱜᱤ ᱾
ᱪᱟᱞᱟᱜ ᱜᱤᱧ
ᱦᱮᱸ ᱟᱯᱮ ᱫᱚ ᱪᱮᱫ ᱯᱮ ᱢᱮᱱᱛᱮ?
ᱦᱮᱸ ᱟᱞᱮ ᱥᱮᱫ ᱦᱚᱸ ᱪᱟᱞᱟᱜ ᱜᱮᱞᱮ ᱞᱟᱹᱭᱟ, ᱠᱤᱱᱛᱩ ᱟᱸᱡᱚᱢ ᱦᱩᱭᱩ ᱠᱟᱱᱟ᱾ ᱟᱸ ᱞᱟᱹᱭ ᱟᱠᱩ ᱡᱮ ᱪᱟᱞᱟᱜ ᱠᱟᱹᱱᱟᱹᱧ᱾ ᱚᱱᱟᱜᱮ ᱜᱤ ᱞᱟᱹᱭᱟ ᱟᱭ. ᱡᱮ ᱫᱩᱠᱟᱹᱱᱹᱧ᱾
ᱫᱩᱠᱟᱹᱨᱟᱹᱧ ᱤᱧ ᱤᱧᱫᱩᱧ ᱞᱟᱹᱭᱟ ᱩᱱᱤ ᱪᱟᱞᱟᱣ ᱠᱟᱛᱮᱫ ᱦᱮᱡ ᱨᱩᱣᱟᱹᱲ ᱠᱟᱱᱟᱭ ᱾
ᱚᱱᱟ ᱠᱚ ᱞᱟᱹᱭᱟ?
ᱚᱱᱠᱟ ᱤᱧᱫᱚ ᱵᱟᱹᱧ ᱵᱟᱲᱟᱭᱟ ᱤᱧᱟᱹᱜ ᱢᱚᱱᱮᱧ ᱛᱮ ᱢᱮᱱᱫᱟ ᱫᱩᱠ